ᱛᱚᱻ
ᱚᱸ ᱟᱸᱡᱚᱢᱚᱜ ᱠᱟᱱᱟ ᱨᱚᱲ᱾
ᱦᱮᱸ ᱟᱸᱡᱚᱢᱚᱜ ᱠᱟᱱᱟ᱾
ᱚᱸᱻ
ᱩᱸ
ᱱᱤᱛ ᱫᱚᱢ ᱡᱚᱢ ᱵᱟᱲᱟ ᱠᱮᱜᱼᱟ ᱥᱮ?
ᱦᱩᱸᱻ ᱡᱚᱢ ᱵᱟᱲᱟ ᱦᱩᱭᱮᱱ ᱛᱮ ᱱᱚᱜ ᱚᱭ ᱠᱤᱪᱷᱩ ᱜᱟᱱ ᱞᱟᱦᱟ ᱨᱮᱜᱮ ᱫᱩᱲᱩᱵ ᱵᱟᱲᱟ ᱦᱩᱭ ᱠᱟᱱ ᱛᱟᱦᱮᱱᱟ, ᱟᱨ ᱟᱯᱮ ᱯᱮ ᱡᱚᱢ ᱵᱟᱲᱟ ᱠᱮᱜ ᱜᱮᱭᱟ?
ᱚᱸ ᱟᱞᱮ ᱫᱚ ᱮᱠᱱᱳ ᱟᱣᱨᱤ ᱞᱮ ᱡᱚᱢᱟ᱾
ᱦᱩᱸᱻ ᱟᱹᱰᱤ ᱞᱮᱴ ᱧᱚᱜ ᱨᱮᱜᱮ ᱵᱟᱝ ᱫᱚ ᱯᱮ ᱡᱚᱢ ᱜᱮᱭᱟ᱾
ᱦᱮᱸ ᱞᱮᱴ ᱨᱮᱜᱮ ᱡᱚᱢ ᱜᱮᱭᱟᱞᱮ, ᱟᱫᱚ ᱛᱟᱨᱟᱥᱤᱧ ᱵᱮᱲᱟ ᱡᱚᱢ ᱦᱩᱭ ᱟᱠᱟᱱᱟ ᱛᱚ᱾
ᱟᱻᱪᱷᱟ ᱟᱸ ᱮᱱᱟᱝ ᱪᱮᱫ ᱵᱤᱱ ᱞᱟᱹᱭᱮᱫ ᱛᱟᱦᱮᱱᱟ ᱟᱫᱚ ᱱᱚᱣᱟ ᱚᱨᱠᱮᱥᱴᱟᱨ ᱥᱮ ᱪᱮᱫ ᱚᱱᱟ ᱵᱤᱥᱚᱭ ᱛᱮᱵᱤᱱ ᱞᱟᱹᱭᱮᱫ ᱛᱟᱦᱮᱫ ᱫᱚ ᱡᱮ ᱚᱱᱟ ᱫᱤᱱ ᱨᱮ ᱱᱚᱣᱟ ᱚᱱᱟ ᱢᱮᱥᱟ ᱥᱮᱱᱟ ᱦᱩᱭᱩᱜ ᱜᱟᱱᱚᱜ ᱜᱮᱭᱟ ᱥᱮ ᱵᱟᱝᱟ?
ᱚᱻ ᱚᱱᱮ ᱚ ᱟᱹᱞᱤᱧ ᱡᱟᱦᱟᱸ ᱠᱩᱠᱞᱤ ᱞᱤᱧ ᱫᱚᱦᱚ ᱞᱮᱫᱼᱟ ᱚᱱᱟ ᱫᱚ ᱚᱱᱮ ᱦᱩᱞ ᱢᱟᱦᱟ ᱞᱮᱠᱟᱱ ᱫᱤᱱ ᱨᱮ ᱛᱚ ᱚᱨᱜᱮᱥᱴᱟᱨ ᱥᱮ ᱯᱨᱳᱜᱨᱟᱢ ᱫᱚᱦᱚ ᱫᱚ ᱛᱤᱱᱟᱹᱜ ᱞᱟᱹᱠᱛᱤᱭᱟ?
ᱚᱱᱟᱫᱚ ᱟᱹᱞᱤᱧᱟᱜ ᱢᱚᱱᱮ ᱛᱮᱫᱚ ᱚᱱᱟ ᱫᱚ ᱫᱚᱦᱚ ᱫᱚ ᱞᱟᱹᱠᱛᱤ ᱫᱚ, ᱩᱸᱩᱸ ᱵᱟᱝᱟ ᱟᱹᱞᱤᱧᱟᱜ ᱞᱟᱹᱭ ᱛᱮᱫᱚ ᱱᱟᱜᱷ᱾
ᱚᱸ ᱚᱠᱟ ᱞᱮᱠᱟ ᱨᱮᱦᱟᱸᱜ?
ᱚᱱᱟᱫᱚᱻ ᱟᱵᱚ ᱚᱱᱟᱫᱚ ᱢᱤᱫᱴᱟᱝ ᱮᱛᱚᱢ ᱡᱟᱦᱟᱸ ᱟᱵᱚ ᱥᱚᱦᱤᱛ ᱫᱤᱵᱚᱥ ᱡᱟᱸᱦᱟ ᱵᱚ ᱢᱟᱱᱟᱣ ᱮᱫᱟ ᱡᱟᱦᱟᱸᱭ ᱚᱱᱟ ᱫᱚ ᱥᱚᱦᱤᱫ ᱫᱤᱵᱚᱥ ᱢᱟᱱᱮ ᱥᱚᱠ ᱠᱚᱨᱢᱟ ᱫᱤᱵᱚᱥ᱾ ᱡᱟᱦᱟᱸ ᱟᱵᱚ ᱩᱱᱠᱩ ᱞᱟᱹᱲᱦᱟᱹᱭ ᱞᱟᱹᱲᱦᱟᱹᱭ ᱞᱮᱫ ᱛᱮ ᱥᱚᱦᱤᱫ ᱞᱮᱱᱟ ᱛᱳ ᱚᱱᱟ ᱫᱤᱱᱨᱮ ᱟᱵᱚ ᱚᱠᱟ ᱞᱮᱠᱟ ᱠᱷᱩᱥᱤ ᱨᱟᱹᱥᱠᱟᱹ ᱨᱮ ᱚᱠᱟ ᱞᱮᱠᱟ ᱵᱚ ᱮᱱᱮᱡ ᱥᱮᱨᱮᱧᱟ᱾
ᱟᱹᱞᱤᱧᱟᱜ ᱞᱮᱠᱟ ᱛᱮᱫᱚ ᱚᱱᱟ ᱜᱮᱞᱤᱧ ᱞᱟᱹᱭᱮᱫᱟ᱾
ᱦᱚᱸ ᱦᱚᱸ ᱦᱟᱸᱜ ᱯᱩᱱ ᱞᱮᱠᱟᱱ ᱜᱚ ᱚᱱᱟ ᱫᱤᱱ ᱫᱚ ᱨᱟᱹᱥᱠᱟᱹ ᱨᱮᱱᱟᱜ ᱫᱤᱱ ᱞᱮᱠᱟᱱ ᱫᱚ ᱵᱟᱝ ᱠᱟᱱᱟ ᱟᱨ ᱞᱟᱹᱲᱦᱟᱹᱭ ᱞᱮᱼᱟ ᱠᱤ ᱞᱟᱹᱲᱦᱟᱹᱭ ᱠᱟᱛᱮᱫ ᱡᱟᱦᱟᱸ ᱚᱱᱟ ᱫᱚ ᱚᱱᱟ ᱚᱱᱠᱟᱱ ᱞᱮᱠᱟᱱ ᱫᱤᱱ ᱨᱮᱫᱚ ᱯᱳᱜᱨᱟᱢ ᱫᱚᱦᱚ ᱫᱚ ᱵᱟᱝ ᱜᱮ ᱞᱟᱜ
ᱵᱟᱝ ᱜᱮ ᱞᱟᱹᱠᱛᱤᱭᱟ᱾
ᱦᱩᱸ
ᱟᱨ ᱟᱯᱮ ᱥᱮᱫ ᱨᱮ ᱢᱟᱹᱭ ᱟᱫᱚ ᱱᱚᱣᱟ ᱟᱵᱚ ᱡᱟᱦᱟᱸ ᱛᱤᱱᱟᱹᱜ ᱯᱚᱨᱚᱵᱽ ᱠᱚ ᱢᱮᱱᱟᱜ-ᱟ ᱪᱮᱫ ᱞᱮᱠᱟ ᱯᱮ ᱢᱟᱱᱟᱣ ᱵᱟᱲᱟᱭ ᱜᱮᱭᱟ ᱟᱨ ᱚᱱᱛᱮ ᱨᱮᱱᱟᱜ ᱚᱠᱟ ᱞᱮᱠᱟ ᱟᱹᱨᱤ ᱪᱟᱹᱞᱤ ᱢᱮᱱᱟᱜ-ᱟ ᱚᱱᱛᱮ ᱨᱮ ᱟᱯᱮ ᱥᱮᱫ ᱨᱮ, ᱟᱞᱮ ᱥᱮᱫ ᱢᱟ ᱱᱚᱛᱮ ᱚᱠᱟ ᱞᱮᱠᱟ ᱱᱚᱛᱮ ᱥᱟᱠᱨᱟᱛ ᱠᱚ ᱟᱨ ᱵᱟᱝ ᱱᱚᱣᱟ ᱥᱚᱨᱦᱟᱭ ᱠᱚ ᱟᱯᱮ ᱥᱮᱫ ᱨᱮ ᱚᱠᱟ ᱞᱮᱠᱟ ᱠᱚ ᱢᱟᱱᱟᱣ ᱵᱟᱲᱟᱭ ᱜᱮᱭᱟ?
ᱦᱚᱸ ᱟᱞᱮ ᱥᱮᱫ ᱦᱚᱸ ᱦᱩᱸ ᱥᱚᱦᱚᱨᱟᱭ ᱫᱚ ᱚᱱᱠᱟ ᱫᱚ ᱡᱮᱢᱚᱱ ᱞᱟᱦᱟ ᱛᱮᱠᱚ ᱢᱟᱦᱞᱮ ᱭᱟᱠᱚ ᱥᱚᱦᱚᱨᱟᱭ ᱫᱚ ᱦᱟᱛᱤ ᱞᱮᱠᱷᱟᱱ ᱯᱚᱨᱚᱵᱽ᱾ ᱠᱟᱱ ᱛᱟᱵᱚᱱᱟ ᱟᱫᱚ ᱚᱱᱠᱟ ᱫᱚ ᱵᱟᱝᱞᱮ ᱢᱟᱱᱟᱣ ᱜᱮᱭᱟ ᱥᱚᱦᱨᱟᱭ ᱫᱚ᱾ ᱮᱸ ᱢᱮᱱᱠᱷᱟᱱ ᱫᱚ ᱵᱟᱦᱟ ᱟᱨ ᱢᱟᱜᱢᱚᱬᱮ ᱠᱚᱫᱚ ᱡᱟᱹᱥᱛᱤ ᱧᱚᱜ ᱜᱮᱞᱮ ᱢᱟᱱᱟᱣ ᱜᱮᱭᱟ ᱟᱞᱮ ᱥᱮᱫ ᱫᱚ᱾
ᱵᱟᱦᱟ ᱠᱚᱨᱮ ᱡᱟᱦᱮᱨ ᱠᱚᱨᱮ ᱠᱚ ᱮᱱᱮᱡ ᱜᱮᱭᱟ?
ᱡᱟᱦᱮᱨ ᱜᱟᱲ ᱠᱚᱨᱮ ᱯᱮ ᱮᱱᱮᱡ ᱜᱮᱭᱟ ᱵᱟᱦᱟ ᱵᱚᱸᱜᱟ ᱨᱮ?
ᱦᱮᱸ ᱡᱟᱦᱮᱨ ᱨᱮ ᱵᱟᱦᱟ ᱵᱚᱸᱜᱟ ᱨᱮᱫᱚ ᱡᱟᱦᱮᱨ ᱨᱮᱜᱮ ᱮᱱᱮᱡ ᱟᱵᱚᱣᱟᱜ ᱫᱚ ᱢᱮᱱᱟᱜ ᱠᱟᱫᱟ ᱡᱟᱦᱮᱨ ᱠᱚᱨᱮᱜ᱾
ᱢᱟᱹᱭ ᱞᱟᱹᱭ ᱵᱤᱱ ᱥᱮ ᱡᱮ ᱟᱵᱚ ᱚᱱᱟ ᱵᱟᱦᱟ ᱵᱚᱸᱜᱟ ᱫᱚ ᱛᱤᱱᱟᱹᱜ ᱵᱚᱨᱥᱚ ᱯᱚᱨᱮ ᱵᱟᱦᱟ ᱵᱚᱸᱜᱟ ᱦᱚᱪᱚᱭ ᱟᱯᱮ? ᱟᱨ ᱢᱟᱜᱽ ᱛᱤᱱᱟᱹᱜ ᱵᱚᱨᱥᱚᱨ ᱯᱚᱨᱮ ᱢᱟᱜᱽ ᱵᱚᱸᱜᱟ ᱦᱚᱪᱳᱭᱟ?
ᱟ ᱟᱞᱮ ᱥᱮᱫ ᱨᱮᱫᱚ ᱢᱟᱜ-ᱢᱚᱬᱮ ᱫᱚ ᱢᱚᱬᱮ ᱵᱚᱪᱷᱚᱨ ᱯᱚᱨᱮ ᱢᱟᱜ ᱢᱚᱬᱮᱜ ᱟᱞᱮ ᱢᱤᱫ ᱫᱷᱟᱣ, ᱟᱫᱚ ᱵᱟᱦᱟ ᱨᱮ ᱡᱩᱫᱤ ᱟᱨ ᱡᱩᱫᱤ ᱵᱟᱦᱟ ᱡᱩᱫᱤ ᱢᱟᱜ ᱢᱚᱬᱮ ᱡᱩᱫᱤ ᱚᱱᱟ ᱟᱞᱚ ᱡᱩᱫᱤ ᱵᱚᱸᱜᱟ ᱠᱚ ᱞᱟᱹᱭ ᱠᱷᱟᱱ ᱫᱚ ᱡᱮ ᱟᱨ ᱱᱚᱣᱟ ᱪᱷᱚᱴ ᱦᱚᱵᱚᱱ ᱢᱟᱱᱮ ᱢᱚᱬᱮ ᱥᱮᱨᱢᱟ ᱵᱷᱤᱛᱤᱨ ᱨᱮᱦᱚᱸ ᱡᱩᱫᱤ ᱵᱚᱸᱜᱟ ᱠᱚ ᱞᱟᱹᱭ ᱠᱷᱟᱱ ᱫᱚ ᱡᱮ ᱢᱟᱜ ᱢᱚᱬᱮ ᱦᱩᱭᱩᱜᱼᱟ, ᱛᱟᱦᱚᱞᱮ ᱠᱚᱨᱟᱣ ᱜᱮᱭᱟᱞᱮ ᱟᱫᱚ ᱵᱟᱦᱟ ᱫᱚ ᱵᱚᱪᱷᱚᱨ ᱵᱚᱪᱷᱚᱨ ᱞᱮ ᱠᱚᱨᱟᱣ ᱜᱮᱭᱟ ᱵᱟᱦᱟ ᱫᱚ᱾
ᱟᱨ? ᱟᱫᱚ ᱵᱚᱸᱜᱟ ᱤᱫᱤ ᱠᱟᱛᱮᱫ ᱚᱠᱚᱭ ᱚᱠᱟ ᱞᱮᱠᱟᱭ ᱞᱟᱹᱭᱟ ᱚᱱᱟ ᱚᱱᱩᱥᱟᱨ ᱚᱱᱟᱛᱮ ᱵᱚᱸᱜᱟᱭ ᱜᱮᱭᱟ ᱚᱱᱰᱮ ᱵᱤᱱ ᱞᱟᱹᱭ ᱫᱟ᱾
ᱦᱮᱸ ᱦᱮᱸ ᱦᱮᱸ ᱟᱫᱚ ᱟᱯᱮ ᱥᱮᱫ ᱫᱚ ᱯᱟᱞᱮᱱ ᱠᱚ ᱠᱚᱨᱟᱣ ᱜᱮᱪᱚ ᱵᱟᱦᱟ ᱵᱚᱸᱜᱟ ᱥᱮ ᱢᱟᱜ ᱢᱚᱬᱮ ᱫᱚ?
ᱟᱞᱮ ᱥᱮᱱ ᱫᱚ ᱵᱟᱦᱟ ᱫᱚ ᱢᱚᱬᱮ ᱥᱮᱨᱢᱟ ᱨᱮ ᱢᱤᱫ ᱫᱷᱟᱣ ᱠᱚ ᱠᱚᱨᱟᱣ ᱜᱮᱭᱟ ᱾ ᱟᱨ ᱢᱟᱜᱽ ᱵᱚᱸᱜᱟ ᱫᱚ ᱩᱸ ᱦᱮᱸ᱾
ᱵᱟᱝᱮ ᱢᱟᱱᱮ ᱵᱚᱸᱜᱟ ᱫᱚᱞᱮ ᱵᱚᱸᱜᱟ ᱵᱚᱸᱜᱟ ᱫᱚ ᱯᱨᱚᱛᱤ ᱵᱚᱨᱥᱚ ᱵᱚᱸᱜᱟ ᱦᱩᱭᱩᱜᱼᱟ ᱾ ᱤᱭᱟᱹ ᱠᱤᱱᱛᱩ ᱡᱟᱦᱮᱨ ᱜᱟᱲ ᱨᱮ ᱚᱠᱟ ᱞᱮ ᱮᱱᱮᱡᱟ ᱚᱱᱟ ᱫᱚ ᱢᱚᱬᱮ ᱥᱮᱨᱢᱟ ᱨᱮ ᱢᱤᱫ ᱫᱷᱟᱣ ᱞᱮ ᱮᱱᱮᱡᱟᱜ ᱜᱮᱭᱟ ᱾
ᱦ
ᱵᱚᱸᱜᱟ ᱫᱚ ᱦᱳᱭ ᱵᱚᱸᱜᱟ ᱫᱚ ᱢᱟᱱᱮ ᱯᱨᱚᱛᱮᱠ ᱵᱚᱨᱥᱚ ᱜᱮ ᱦᱩᱭᱩᱜ ᱜᱮᱭᱟ ᱵᱚᱸᱜᱟ ᱫᱚ᱾ ᱠᱟᱹᱴᱤᱡ ᱩᱞᱴᱟᱹ ᱞᱤᱧ ᱞᱟᱹᱭ ᱧᱚᱜ ᱠᱮᱜᱼᱟ ᱾
ᱚ ᱚᱱᱟ ᱜᱮ ᱵᱟᱞᱤᱧ ᱵᱩᱡᱷᱟᱣ ᱫᱟᱲᱮ ᱭᱟᱫᱟ ᱮᱱᱛᱮ᱾ ᱚᱱᱟ ᱜᱮ ᱵᱟᱹᱞᱤᱧ ᱵᱩᱡᱷᱟᱹᱣ ᱫᱟᱲᱮ ᱭᱟᱫᱟ ᱡᱮ ᱵᱟᱦᱟ ᱵᱚᱸᱜᱟ ᱯᱮ ᱢᱚᱬᱮ ᱵᱚᱪᱷᱚᱨ ᱨᱮ
ᱪᱮᱫᱟᱜ ᱥᱮ ᱵᱟᱦᱟ ᱢᱟ ᱯᱨᱚᱛᱮ ᱵᱚᱨᱥᱚ ᱨᱮ ᱫᱤᱱ ᱜᱮ ᱵᱟᱦᱟ ᱯᱨᱚᱛᱤ ᱵᱚᱨᱥᱚ ᱨᱮ ᱵᱚᱨᱥᱚ ᱠᱚ ᱵᱚᱥᱚᱨ᱾
ᱦᱳᱭ᱾
ᱮᱢ ᱟᱨ ᱚᱱᱛᱮᱢ ᱟᱰᱤᱜᱟᱱ ᱵᱤᱨ ᱵᱩᱨᱩ ᱠᱚ ᱢᱮᱱᱟᱜᱼᱟᱪᱮ ᱵᱟᱝᱟ ᱟᱵᱚ ᱡᱮᱢᱚᱱ ᱱᱚᱣᱟ ᱛᱤᱨᱤᱞ ᱡᱚ ᱠᱚ ᱟᱨ ᱢᱟᱛᱠᱚᱢ ᱡᱚ ᱠᱚ ᱟᱵᱚ ᱟ ᱟᱹᱰᱤ ᱮᱢᱟᱱ ᱛᱮᱭᱟᱜ ᱚᱱᱛᱮ ᱨᱮ ᱢᱮᱱᱟᱜ ᱟ ᱠᱟᱫᱟ ᱥᱮ ᱵᱟᱹᱪᱩᱜ ᱠᱟᱫᱟ?
ᱦᱮᱸᱱᱟᱜ ᱠᱟᱫᱟ ᱵᱤᱨ ᱫᱤᱥᱚᱢ ᱜᱮ ᱠᱟᱱᱟᱞᱮ ᱚᱱᱟ ᱠᱚᱫᱚ ᱢᱮᱱᱟᱜ ᱠᱟᱫ ᱜᱮᱭᱟ, ᱟᱫᱚ ᱡᱟᱸᱦᱮᱴ ᱨᱮᱜᱮ ᱢᱮᱱᱟᱜ ᱠᱟᱫ ᱛᱟᱞᱮ ᱜᱮᱭᱟ ᱚᱱᱟ ᱠᱚᱫᱚ᱾
ᱛᱤᱨᱤᱞ ᱵᱤᱞ ᱛᱤᱨᱤᱞ ᱠᱚ ᱡᱚᱢ ᱵᱟᱲᱟ ᱦᱩᱭ ᱠᱟᱱᱟ ᱛᱤᱨᱤᱞ?
ᱦᱚᱸ ᱟᱫᱚ ᱱᱟᱛᱟᱨ ᱫᱚ ᱚᱝᱠᱟ ᱛᱮᱤᱨᱞ ᱫᱟᱨᱮ ᱠᱚᱦᱚᱸ ᱠᱚ ᱢᱟᱜ ᱥᱟᱯᱟᱭ ᱫᱟᱠᱚ ᱫᱚ ᱱᱮᱛᱟᱨ ᱫᱚ ᱚᱱᱠᱟ ᱫᱚ ᱯᱟᱹᱪᱩᱜ ᱟᱠᱟᱫᱼᱟ᱾
ᱛᱤᱨᱤᱞ ᱵᱟᱨ ᱯᱨᱚᱠᱟᱨ ᱛᱤᱨᱤᱞ ᱢᱮᱱᱟᱜᱼᱟ ᱢᱮᱫᱴᱟᱝ ᱦᱩᱰᱤᱧ ᱛᱤᱨᱤᱞ ᱟᱨ ᱢᱮᱫᱴᱟᱝ ᱥᱮᱸᱬᱟ ᱛᱤᱨᱤᱞ ᱡᱟᱦᱟᱸ ᱠᱚ ᱞᱟᱹᱴᱩ ᱧᱚᱜ ᱜᱮᱭᱟ ᱢᱟᱛᱞᱚᱵ ᱟᱢᱻ ᱢᱟᱱᱮ ᱫᱚ ᱡᱟ ᱵᱚ ᱞᱟᱹᱭ ᱞᱮᱫ ᱠᱟᱱᱟ᱾ ᱡᱟᱹᱵᱤᱨ ᱤᱱᱥᱟᱻ ᱞᱮᱠᱟ ᱛᱤᱨᱤᱞ ᱢᱮᱱᱟᱜᱼᱟ ᱢᱮᱜᱴᱟᱝ ᱟᱨ ᱦᱩᱧ ᱫᱷᱟᱨᱟ ᱚᱱᱟ ᱛᱤᱨᱤᱞ ᱦᱚᱸ ᱢᱮᱱᱟᱜᱼᱟ᱾
ᱚ ᱟᱞᱮ ᱥᱮᱫ ᱫᱚ ᱦᱟᱱᱮ ᱡᱟᱦᱟᱸ ᱡᱟᱸᱵᱤᱨ ᱛᱤᱨᱤᱞ ᱵᱤᱱ ᱞᱮᱭᱮᱫᱼᱟ ᱚᱱᱠᱟᱱᱟᱜ ᱫᱚ ᱯᱟᱹᱪᱩᱜ ᱟᱠᱟᱫᱟ᱾ ᱢᱮᱱᱟᱜᱼᱟ ᱠᱤᱪᱷᱩ ᱦᱚᱸ ᱚᱱᱠᱟ ᱫᱚ ᱵᱟᱞᱤᱧ ᱧᱮᱞ ᱟᱠᱟᱫᱟ ᱚᱱᱮ ᱦᱚᱸ ᱦᱩᱰᱤᱧᱟᱜ ᱜᱚᱜᱮ ᱟᱞᱮ ᱥᱮᱫ ᱫᱚ ᱢᱮᱱᱟᱜ ᱟᱠᱟᱫᱟ ᱟᱯᱮ ᱥᱮᱫ ᱫᱚ ᱢᱮᱱᱟᱜ ᱟᱠᱟᱫᱟ ᱚᱱᱠᱟ
ᱦᱳ ᱚᱱᱠᱟᱱᱟᱜ ᱢᱮᱱᱟᱜ ᱟᱠᱟᱫᱟ ᱚᱱᱟ ᱨᱮᱱᱟᱜ ᱫᱟᱨᱮ ᱫᱚ ᱚᱱᱟ ᱠᱟᱞᱟᱨ ᱫᱚ ᱵᱷᱮᱜᱟᱨ ᱧᱚᱜ ᱜᱮᱭᱟ ᱢᱟᱱᱮ ᱟᱵᱚ ᱚᱠᱟ ᱵᱚ ᱞᱮᱭᱟᱫ ᱠᱟᱱᱟ᱾ ᱥᱚᱵᱩᱡᱽ ᱠᱚᱞᱚᱨ ᱭᱮ ᱜᱮ- ᱟ ᱚᱱᱟ ᱨᱮᱭᱟᱜ ᱥᱟᱠᱟᱢ ᱫᱚ ᱡᱷᱟᱹᱞ ᱡᱷᱟᱹᱞ ᱡᱤᱞᱤᱧ ᱡᱤᱞᱤᱧ ᱧᱚᱜ ᱜᱮᱭᱟ ᱱᱚᱣᱟ ᱢᱟᱫ ᱥᱟᱠᱟᱢ ᱞᱮᱠᱟ ᱢᱟᱱᱮ ᱥᱳ ᱯᱟᱛᱞᱟ ᱯᱟᱛᱞᱟ ᱜᱮᱭᱟ ᱟᱨᱫᱚ ᱚᱱᱟ ᱫᱟᱨᱮ ᱛᱮᱫ ᱫᱚ ᱦᱮᱸᱫᱮ ᱜᱮᱭᱟ ᱱᱚᱣᱟ ᱛᱤᱨᱤᱞ ᱞᱮᱠᱟ ᱫᱚ ᱵᱟᱠᱞᱟᱜ ᱵᱟᱠᱞᱟᱜ ᱫᱚ ᱵᱟᱝ ᱚᱪ ᱚᱪᱚᱜ ᱜᱮᱭᱟ ᱚᱱᱟ ᱫᱚ ᱯᱞᱮᱱ ᱫᱷᱟᱨᱟ ᱧᱚᱜ ᱜᱮᱭᱟ ᱫᱟᱨᱮ ᱫᱚ ᱦᱚᱸ ᱟᱨᱚ ᱚᱱᱟ ᱫᱟᱨᱮ ᱫᱚ ᱚᱠᱟᱨᱮ ᱫᱟᱨᱮ ᱠᱚᱼᱟ ᱚᱱᱟ ᱫᱚ ᱯᱩᱨᱟᱹ ᱡᱷᱟᱹᱜᱩᱭᱟᱹ ᱜᱮ ᱢᱟᱱᱮ ᱱᱟᱥᱮᱱᱟᱜ ᱛᱟᱨᱟᱥ ᱦᱚᱸ ᱞᱟᱛᱟᱨ ᱥᱮᱱ ᱫᱚ ᱵᱟᱝ ᱧᱩᱨᱩᱜᱼᱟ ᱚᱱᱠᱟ ᱰᱟᱹᱨ ᱯᱟᱥᱱᱟᱠᱚᱜᱼᱟ ᱚᱱᱟ ᱜᱚᱴᱟᱜᱮ
ᱚ ᱟᱫᱚ ᱡᱚᱢ ᱨᱮᱱᱟᱜ ᱥᱟᱫ ᱫᱚ ᱞᱮᱹᱭ ᱫᱟᱹᱞᱤᱧ ᱡᱮ
ᱚᱻ ᱵᱤᱨ ᱠᱚᱨᱮ ᱜᱮ ᱧᱟᱢᱚᱜᱼᱟ ᱱᱟᱛᱮ ᱟᱛᱩ ᱥᱮᱫ ᱠᱚᱨᱮ ᱦᱚᱸ ᱤᱱᱟᱹᱜ ᱫᱚ ᱵᱟᱹᱱᱩᱜ ᱟ ᱠᱟᱱᱟ ᱟᱞᱮ ᱥᱮᱫ ᱫᱚ ᱠᱤᱱᱛᱩ ᱵᱤᱱ ᱪᱟᱞᱟᱜ ᱠᱷᱟᱱ ᱫᱚ ᱚᱱᱛᱮ ᱫᱚᱵᱤᱱ ᱧᱟᱢ ᱜᱮᱭᱟ ᱢᱟ ᱞᱟᱹᱭ ᱛᱟᱦᱮᱸᱫ ᱵᱤᱱ ᱪᱮᱫ ᱞᱟᱹᱭ ᱵᱤᱱ
ᱚᱸ ᱞᱟᱹᱭ ᱫᱟᱹᱞᱤᱧ ᱡᱮ ᱚᱱᱮ ᱡᱟᱦᱟᱸ ᱵᱤᱱ ᱞᱟᱹᱭ ᱠᱮᱫᱟ ᱢᱟᱨᱟᱝ ᱛᱮᱨᱮᱞ ᱚᱱᱟ ᱫᱚ ᱱᱚᱣᱟ ᱦᱩᱰᱤᱧ ᱛᱮᱨᱮᱞ ᱞᱮᱠᱟ ᱜᱮ ᱡᱚᱢ ᱨᱮᱱᱟᱜ ᱥᱟᱫ ᱫᱚ ᱥᱮ ᱠᱟᱹᱴᱤᱡ ᱵᱷᱮᱜᱟᱨ ᱧᱚᱜ ᱜᱮᱭᱟ
ᱵᱟᱝ ᱚᱱᱟ ᱠᱚᱫᱚ ᱱᱟᱥᱮ ᱱᱟᱜ ᱵᱷᱮᱜᱟᱨ ᱧᱚᱜ ᱜᱮᱭᱟ ᱡᱟᱝ ᱦᱚᱸ ᱞᱟᱹᱴᱩ ᱧᱚᱜ ᱜᱮᱭᱟ ᱟᱨ ᱡᱚ ᱦᱚᱸ ᱡᱮᱦᱮᱛᱩ ᱞᱟᱹᱴᱩ ᱜᱮᱭᱟ ᱚᱱᱟ ᱨᱮᱱᱟᱜ ᱡᱤᱞ ᱛᱮᱫ ᱦᱚᱸ ᱱᱟᱥᱮᱱᱟᱜ ᱠᱟᱥᱟ ᱟᱨ ᱦᱮᱲᱮᱢ ᱚᱝᱠᱟ ᱧᱚᱜ ᱜᱮᱭᱟ
ᱚᱸ ᱛᱟᱦᱚᱞᱮ ᱚᱱᱟ ᱠᱚ ᱫᱟᱨᱮ ᱫᱚ ᱡᱟᱹᱥᱛᱤ ᱧᱚᱜ ᱜᱮ ᱟᱯᱮᱥᱮᱫ ᱫᱚ ᱢᱮᱱᱟᱜ ᱟᱠᱟᱫᱟ ᱡᱟᱹᱱᱤᱡ-
ᱦᱮᱸ ᱡᱟᱹᱥᱛᱤ ᱧᱚᱜ ᱜᱮᱭᱟ ᱟᱨ ᱱᱚᱛᱮ ᱦᱚᱸ ᱵᱩᱨᱩ ᱜᱟᱹᱰᱤᱻ ᱥᱩᱨ ᱠᱚᱨᱮ ᱜᱮ ᱢᱮᱱᱟᱜ ᱟᱠᱟᱫᱟ ᱟᱫᱚ ᱡᱚ ᱵᱟᱲᱟ ᱦᱩᱭᱩᱜ ᱠᱷᱟᱱᱞᱮ ᱟᱹᱰᱤ ᱟᱢᱫᱟ ᱞᱮ ᱡᱚᱢ ᱵᱟᱲᱟᱭ ᱜᱮᱭᱟ ᱦᱮ ᱞᱟᱹᱭ ᱵᱤᱱ ᱞᱟᱹᱭ ᱵᱤᱱ
ᱚᱜ ᱟᱯᱮ ᱥᱮᱫ ᱫᱚ ᱡᱟᱹᱱᱤᱡ ᱵᱩᱨᱩ ᱫᱤᱥᱚᱢ ᱥᱮ ᱜᱮ ᱠᱟᱱᱟ ᱯᱮ
ᱦᱟᱸ ᱵᱩᱨᱩ ᱫᱤᱥᱚᱢ ᱱᱚᱛᱮ ᱫᱟᱹᱛᱟᱹᱱᱤ ᱛᱮᱦᱚᱸ ᱵᱟᱞᱮ ᱚᱵᱷᱟᱵᱼᱟ᱾ ᱛᱮ ᱚᱱᱟ ᱯᱟᱛᱲᱟ ᱛᱮᱦᱚᱸ ᱵᱟᱞᱮ ᱚᱵᱷᱟᱵᱼᱟ ᱥᱮ ᱪᱟᱨᱮᱡ ᱛᱮᱦᱚᱸ ᱵᱟᱞᱮ ᱚᱵᱷᱟᱵᱼᱟ᱾
ᱚᱱᱠᱟ
ᱚᱸ ᱟᱨ ᱛᱟᱦᱚᱞᱮ ᱵᱩᱨᱩ ᱫᱤᱥᱚᱢ ᱥᱮᱫ ᱫᱚ ᱚᱠᱟᱞᱮᱠᱟ᱾ ᱪᱟᱹᱥ ᱠᱚᱫᱚ ᱦᱩᱭᱩᱜ ᱜᱮᱭᱟ
ᱦᱩᱸ ᱱᱚᱣᱟ ᱵᱩᱨᱩ ᱫᱤᱥᱚᱢ ᱠᱚᱫᱚ ᱢᱟ ᱱᱚᱛᱮ ᱢᱟ ᱡᱟᱦᱚ ᱫᱟᱜ ᱨᱮᱱᱟᱜ ᱢᱟᱱᱮ ᱚᱵᱷᱟᱵᱽ ᱠᱚᱛᱮ ᱚᱱᱮ ᱵᱤᱱ ᱞᱟᱹᱭ ᱞᱮᱫ ᱫᱚ ᱚᱱᱟ ᱫᱟᱜ ᱡᱟᱦᱟᱸ ᱥᱮᱨᱢᱟ ᱫᱟᱜ ᱛᱮ ᱡᱟᱦᱟᱸ ᱞᱮ ᱪᱟᱥ ᱵᱟᱲᱟᱭ ᱜᱮᱭᱟᱢ, ᱟᱨ ᱵᱟᱠᱷᱟᱱ ᱱᱚᱝᱠᱟ ᱢᱟ ᱪᱟᱥᱢᱟ ᱚᱠᱟᱨᱮ ᱠᱚᱢ ᱦᱩᱭ ᱵᱟᱲᱟᱜ ᱜᱮᱭᱟ᱾ᱟᱫᱚ ᱱᱚᱜᱼᱚᱭ ᱵᱮᱵᱥᱟᱭ ᱨᱩᱯ ᱛᱮᱢᱟ ᱱᱚᱜᱼᱚᱭ ᱟᱵᱚ ᱢᱮᱱᱟᱜ ᱛᱟᱵᱚᱱᱟ, ᱚᱱᱮ ᱢᱟᱛ ᱢᱟᱛᱚᱢ ᱢᱟᱛᱠᱚᱢ ᱚᱛᱮ ᱫᱟᱨᱮᱜ ᱜᱮᱭᱟ᱾
ᱦᱮᱸ, ᱦᱮᱸ ᱢᱟᱛᱠᱚᱢ ᱫᱟᱨᱮ ᱫᱚ ᱢᱮᱱᱟᱜ ᱟᱠᱟᱫ ᱜᱮᱭᱟ᱾
ᱢᱟᱛᱠᱚᱢ ᱯᱤᱴᱷᱟᱹ ᱵᱤᱱ ᱡᱚᱢ ᱟᱠᱟᱫᱟ ᱥᱮ ᱵᱟᱝᱼᱟ?
ᱢᱟᱛᱠᱚᱢ ᱯᱤᱴᱷᱟᱹ ᱠᱚᱫᱚ ᱚᱱᱠᱟ ᱠᱚᱫᱚ ᱵᱟᱝ ᱞᱮ ᱡᱚᱢ ᱵᱟᱹᱧ ᱡᱚᱢ ᱠᱟᱫᱟ᱾ ᱟᱫᱚ ᱚᱲᱟᱜ ᱦᱚᱲ ᱠᱚᱫᱚ ᱠᱚ ᱡᱚᱢ ᱠᱟᱜ ᱜᱮ ᱪᱚ ᱠᱚ ᱦᱟᱸᱜ᱾
ᱟᱨ ᱚᱱᱟ ᱢᱟᱛᱠᱚᱢ ᱨᱮᱱᱟᱜ ᱦᱚᱸ ᱟᱹᱰᱤ ᱩᱯᱚᱠᱟᱨᱤᱛᱟ ᱢᱮᱱᱟᱜ ᱜᱮᱭᱟ᱾ᱡᱟᱦᱟᱸ ᱠᱚ ᱞᱮᱭᱟᱜ ᱠᱟᱱᱟ, ᱟᱨ ᱚᱱᱟ ᱦᱚᱸ ᱚᱛᱮ ᱵᱩᱨᱩ ᱵᱤᱨ ᱫᱤᱥᱚᱢ ᱥᱮᱫ ᱨᱮ ᱟᱹᱰᱤ ᱜᱟᱱ ᱠᱚ ᱨᱚᱦᱚᱭ ᱟᱠᱟᱫᱟ, ᱟᱨ ᱟᱹᱰᱤ ᱜᱟᱱ ᱜᱮ ᱟᱹᱰᱤ ᱟᱢᱫᱟ ᱫᱟᱨᱮ ᱟᱠᱟᱱᱟ᱾ ᱚᱱᱟ ᱨᱟᱵᱟᱝ ᱫᱤᱱ ᱫᱚ ᱱᱟ ᱧᱩᱨ ᱡᱚᱠᱷᱟ ᱛᱚ᱾ ᱚᱱᱟ ᱨᱚᱦᱚᱲ ᱠᱟᱛᱮᱫ ᱡᱚᱢ ᱟᱹᱠᱷᱨᱤᱧ ᱟᱨ ᱟᱹᱰᱤ ᱵᱮᱵᱚᱥᱟᱭ ᱨᱮᱜᱮ ᱞᱟᱜᱟᱜ ᱜᱮᱭᱟ, ᱟᱨ ᱠᱤᱪᱷᱩ ᱦᱚᱲ ᱫᱚ ᱚᱱᱟ ᱠᱚᱛᱮ ᱦᱚᱸ ᱯᱟᱹᱣᱨᱟᱹ ᱠᱚᱦᱚᱸ ᱠᱚ ᱵᱮᱱᱟᱣ ᱠᱮᱫᱟ᱾ ᱢᱟᱛᱠᱚᱢ ᱯᱟᱹᱣᱨᱟᱹ ᱟᱸᱡᱚᱢ ᱟᱠᱟᱫ ᱜᱮᱭᱟ᱾
ᱦᱮᱸ ᱾
ᱦᱮᱸ ᱚᱱᱟ ᱠᱚᱛᱮ ᱦᱚᱸ ᱟᱫᱚ ᱱᱚᱰᱮ ᱵᱮᱵᱚᱥᱟᱭ ᱠᱚ ᱠᱚᱨᱟᱣ ᱫᱟᱠᱚ ᱾ ᱟᱨ ᱟᱹᱠᱷᱨᱤᱧ ᱨᱮᱭᱟᱜ ᱫᱚ ᱡᱤᱱᱤᱥ ᱠᱚᱫᱚ ᱫᱟᱹ ᱛᱟᱹᱱᱤ ᱥᱟᱨᱡᱚᱢ ᱫᱟᱹᱛᱟᱹᱱᱤ ᱥᱟᱨᱡᱚᱢ ᱵᱤᱨ ᱦᱚᱸ ᱱᱚᱛᱮ ᱨᱮ ᱢᱮᱱᱟᱜᱼᱟ᱾ ᱟᱨ ᱚᱱᱟ ᱯᱟᱛᱲᱟ ᱠᱚᱦᱚᱸ ᱯᱟᱛᱲᱟ ᱠᱚ ᱟᱹᱠᱷᱨᱤᱧ ᱠᱟᱛᱮᱫ ᱱᱚᱣᱟ ᱡᱟᱦᱟᱸ ᱢᱟᱨᱠᱮᱴ ᱨᱮ ᱚᱠᱟ ᱠᱚ ᱟᱹᱠᱷᱨᱤᱧᱚᱜ ᱠᱟᱱᱟ, ᱚᱱᱟ ᱠᱚᱦᱚᱸ ᱯᱟᱛᱲᱟ ᱠᱚᱦᱚᱸ ᱚᱱᱟ ᱠᱚᱦᱚᱸ
ᱟᱫᱚ ᱦᱟᱣ ᱠᱚᱦᱚᱸ ᱵᱤᱱ ᱡᱚᱢ ᱵᱟᱲᱟ ᱟᱠᱟᱫ ᱠᱚᱜᱮᱭᱟ, ᱯᱟᱞᱮᱫ ᱦᱟᱣ ᱠᱚᱦᱚᱸᱞᱮ ᱟᱹᱠᱷᱨᱤᱧ ᱵᱟᱲᱟ ᱟᱠᱟᱫ ᱠᱚᱜᱮᱭᱟ᱾
ᱦᱮᱸ, ᱦᱮᱸ ᱟᱞᱮ ᱦᱚᱸ ᱵᱤᱨ ᱫᱤᱥᱚᱢ ᱜᱮ ᱠᱟᱱᱟ ᱞᱮ, ᱦᱟᱣ ᱯᱩᱴᱠᱟᱹ ᱠᱚ ᱟᱨ ᱩᱫᱽ ᱠᱚ ᱡᱚᱢ ᱵᱟᱲᱟ ᱦᱩᱭ ᱟᱠᱟᱱ ᱜᱮᱭᱟ᱾ ᱦᱮᱸ, ᱦᱮᱸ ᱾
ᱚᱱᱟ ᱠᱚᱜᱮ ᱟᱨ ᱟᱵᱚ ᱵᱤᱨ ᱫᱤᱥᱚᱢ ᱠᱚᱨᱮ ᱫᱚ ᱟᱫᱚ ᱪᱮᱫ ᱧᱟᱢᱚᱜᱼᱟ ᱾ ᱟᱨ ᱱᱤᱛᱚᱜ ᱢᱟ ᱱᱚᱜᱼ ᱱᱚᱝᱠᱟ ᱟᱫᱷᱩᱱᱤᱠ ᱡᱩᱜᱽ ᱦᱩᱭ ᱪᱟᱵᱟ ᱜᱚᱫ ᱱᱟ ᱾
ᱟᱫᱚ ᱟᱫᱚ ᱢᱤᱫᱴᱮᱱ ᱠᱩᱠᱞᱤᱧ ᱫᱚᱦᱚᱭᱮᱫᱟ ᱟᱹᱵᱤᱱ ᱴᱷᱮᱱ
ᱦᱮᱸ ᱞᱟᱹᱭ ᱵᱤᱱ
ᱟᱵᱤᱱ ᱴᱷᱮᱱ ᱢᱤᱫᱴᱟᱝ ᱠᱩᱠᱞᱤ ᱞᱤᱧ ᱫᱚᱦᱚᱭᱮᱫᱟ ᱾
ᱦᱮᱸ ᱾
ᱟᱹᱵᱤᱱ ᱫᱚᱵᱤᱱ ᱞᱟᱹᱭ ᱠᱮᱫᱟ ᱡᱮ ᱚᱱᱮ ᱢᱟᱛᱠᱚᱢ ᱯᱤᱴᱷᱟᱹ ᱢᱟᱛᱠᱚᱢ ᱯᱤᱴᱷᱟᱹ ᱫᱚ ᱚᱠᱟ ᱞᱮᱠᱟ ᱯᱮ ᱵᱮᱱᱟᱣ ᱜᱮᱭᱟ, ᱠᱟᱹᱴᱤᱡ ᱡᱩᱫᱤ ᱵᱤᱱ ᱞᱟᱹᱭ ᱠᱮᱭᱟ ᱠᱟᱹᱴᱤᱡ ᱱᱟᱯᱟᱭ ᱠᱚᱜᱼᱟ᱾
ᱢᱟᱛᱠᱚᱢ ᱯᱤᱴᱷᱟᱹ ᱫᱚ ᱟᱵᱚ ᱢᱟᱛᱠᱚᱢ ᱡᱟᱦᱟᱸ ᱠᱤ ᱚᱱᱟ ᱫᱟᱨᱮ ᱠᱷᱚᱱᱟᱜ ᱚᱠᱟ ᱧᱩᱨᱩᱜ ᱢᱟᱛᱠᱚᱢ ᱚᱸᱰᱮ ᱠᱷᱚᱱᱟᱜ ᱦᱚᱸ ᱯᱤᱴᱷᱟᱹ ᱜᱟᱱᱚᱜ ᱜᱮᱭᱟ ᱾ ᱚᱱᱟ ᱦᱚᱸ ᱡᱩᱫᱤ ᱴᱟᱴᱠᱟ ᱜᱮᱵᱤᱱ ᱤᱫᱤ ᱨᱮᱦᱚᱸ ᱴᱟᱴᱠᱟ ᱠᱷᱚᱱᱟᱜ ᱦᱚᱸ ᱜᱟᱱᱚᱜᱼᱟ᱾ ᱟᱨ ᱡᱩᱫᱤ ᱛᱟᱥᱮ ᱨᱚᱦᱚᱲ ᱠᱟᱛᱮᱫ ᱵᱤᱱ ᱯᱤᱴᱷᱟᱹᱭ ᱨᱮᱦᱚᱸ ᱚᱸᱰᱮ ᱠᱷᱚᱱᱟᱜ ᱦᱚᱸ ᱜᱟᱱᱚᱜᱼᱟ᱾ ᱟᱫᱚ ᱵᱮᱥ ᱫᱷᱟᱨᱟ ᱫᱚ, ᱱᱚᱣᱟ ᱛᱟᱥᱮ ᱨᱚᱦᱚᱲ ᱠᱟᱛᱮᱫ ᱫᱚ ᱟᱞᱜᱟ ᱧᱚᱦᱚᱜ ᱜᱟᱱᱚᱜᱼᱟ ᱡᱮᱦᱮᱛᱩ ᱱᱚᱣᱟᱨᱮ ᱟᱨ ᱴᱟᱴᱠᱟ ᱫᱚ ᱚᱠᱟ ᱨᱟᱥᱟ ᱛᱟᱦᱮᱸ ᱧᱚᱜ ᱠᱚᱣᱟ ᱦᱚᱸᱯ ᱟᱸᱡᱚᱢᱮᱫᱟ ᱵᱤᱱ ᱦᱟᱞᱳ?
ᱦᱮᱸ ᱦᱮᱸ ᱟᱸᱡᱚᱢᱚᱜ ᱠᱟᱱᱟ᱾ ᱟᱫᱚ ᱚᱠᱟ ᱞᱮᱠᱟ ᱯᱮ ᱯᱤᱴᱷᱟᱹ ᱜᱮᱭᱟ ᱢᱟᱱᱮ ᱢᱟᱱᱮ ᱚᱱᱟ ᱫᱚᱯᱮ ᱥᱤᱯᱤ ᱜᱮᱡᱮᱨᱟ?
ᱵᱟᱝ ᱵᱟ ᱥᱤᱯᱤ ᱜᱮᱡᱮᱨ ᱠᱚᱫᱚ ᱵᱟᱝᱟ, ᱥᱟᱠᱟᱢ ᱯᱤᱴᱷᱟᱹ ᱚᱠᱟ ᱞᱮᱠᱟ ᱯᱤᱴᱷᱟᱹᱜ ᱜᱮᱭᱟ ᱚᱱᱹᱝᱠᱟ ᱜᱮ᱾ ᱟᱫᱚ ᱚᱱᱟ ᱢᱟᱛᱠᱚᱢᱴᱟᱜ ᱚᱠᱟ ᱢᱟᱛᱠᱚᱢ ᱟᱨ ᱚᱱᱟ ᱦᱚ ᱦᱚᱞᱚᱝ
ᱦᱮᱸ,
ᱦᱚᱸ ᱚᱱᱟ ᱢᱤᱜ ᱥᱟᱶ ᱛᱮ ᱦᱚᱸᱰᱟᱜ ᱢᱟᱱᱮ ᱢᱤᱫ ᱥᱮᱫ ᱤᱭᱟᱹᱨᱮ ᱴᱩᱠᱩᱡ ᱨᱮ ᱦᱚᱸᱰᱟᱜ᱾ ᱥᱟᱠᱨᱟᱛ ᱦᱚᱸ ᱦᱳᱭ᱾
ᱚᱸ ᱟᱫᱚᱯᱮᱱ ᱟᱫᱚ ᱥᱟᱠᱟᱢ ᱨᱮᱯᱮ ᱛᱷᱟᱯᱲᱤᱩᱟ ᱥᱮ ᱢᱟᱱᱮ ᱥᱩᱱᱩᱢ ᱨᱮᱯᱮ ᱟᱲᱟᱜ ᱜᱟ ᱥᱮ ᱚᱠᱟ ᱞᱮᱠᱟ ᱯᱮ ᱵᱮᱱᱟᱣ ᱜᱮᱭᱟ?
ᱥᱟᱠᱟᱢ ᱨᱮ ᱛᱷᱟᱯᱲᱮᱹᱤ ᱠᱟᱛᱮᱱ ᱚᱱᱮ ᱴᱩᱠᱩᱡ ᱨᱮ ᱟᱨᱚ ᱵᱟᱥᱟᱝ᱾
ᱚᱸ ᱚᱸ᱾
ᱦᱮᱸ,
ᱟᱜᱮ ᱪᱚ ᱦᱟᱸᱜ
ᱟᱫᱚ ᱚᱠᱛᱚ ᱢᱟ ᱵᱤᱞᱚᱢᱮᱱᱟ ᱪᱮᱜ ᱵᱤᱱ ᱞᱟᱹᱭ ᱫᱟ? ᱦᱟᱞᱳ